ᱦᱮᱞᱳ! ᱦᱮᱸ ᱜᱚᱝᱠᱮ ᱟᱸᱡᱚᱢ ᱫᱟᱵᱤᱱ?
ᱦᱮᱸ ᱜᱚᱝᱠᱮ ᱟᱸᱡᱚᱢᱚᱜ ᱠᱟᱱᱟ ᱾
ᱦᱮᱸ, ᱱᱟᱯᱟᱭ ᱵᱟᱲᱟ ᱜᱮᱭᱟᱵᱤᱱ ᱛᱚ?
ᱦᱮᱸ ᱜᱚᱝᱠᱮ, ᱱᱟᱯᱟᱭ ᱵᱟᱲᱟ ᱜᱮ ᱱᱤᱛᱚᱜ ᱫᱚ ᱾
ᱚ ᱛᱟᱦᱚᱞᱮ ᱟᱯᱮ ᱫᱤᱥᱚᱢ ᱥᱮᱫ ᱫᱟᱜ ᱫᱟᱜ ᱡᱟᱹᱲᱤ ᱚᱠᱟ ᱞᱮᱠᱟ ᱦᱩᱭᱱᱟ?
ᱫᱟᱜ ᱡᱟᱹᱲᱤ ᱢᱚᱴᱟᱢᱩᱴᱤ ᱛᱤᱦᱤᱧ ᱟᱹᱰᱤ ᱡᱳᱨᱮ ᱫᱟᱜ ᱠᱮᱫᱟ ᱢᱚᱴᱟᱢᱩᱴᱤ ᱵᱷᱟᱜᱤ ᱜᱮᱭ ᱫᱟᱜ ᱮᱫᱟᱭ ᱟᱞᱮ ᱥᱮᱫ ᱫᱚ᱾
ᱟᱸ ᱟᱪᱪᱷᱟ ᱦᱳᱭ ᱛᱚ᱾
ᱟᱪᱪᱷᱟ ᱜᱚᱝᱠᱮ ᱛᱟᱦᱚᱞᱮ ᱟᱯᱮ ᱥᱮᱫ᱾
ᱦᱮᱸ ᱟᱞᱮ ᱥᱮᱫ ᱦᱚᱸ ᱫᱟᱜ ᱫᱚᱭ ᱫᱟᱜ ᱡᱟᱲᱤᱭᱮᱜ ᱜᱮᱭᱟ ᱠᱷᱟᱡ ᱱᱟᱯᱟᱭ ᱜᱮ᱾
ᱟᱪᱪᱷᱟ
ᱪᱟᱥ ᱠᱟᱹᱢᱤ ᱦᱚᱸ ᱥᱮᱴᱮᱨ ᱦᱩᱭᱩᱜ ᱠᱟᱱᱟ ᱠᱷᱟᱡ ᱱᱤᱛᱚᱜ ᱢᱟ ᱵᱟᱹᱫ ᱵᱟᱹᱭᱦᱟᱹᱲ ᱨᱮᱜᱮ ᱟᱵᱚᱣᱟᱜ ᱢᱟ᱾ ᱟᱪᱪᱷᱟ ᱜᱚᱝᱠᱮ ᱛᱮᱦᱮᱧ ᱫᱚ ᱢᱤᱫᱴᱟᱱ᱾ ᱴᱚᱯᱤᱠ ᱱᱤᱭᱮ ᱞᱟᱝ ᱨᱚᱯᱚᱲᱟ ᱦᱮᱸᱥᱮ ᱡᱮ ᱟᱵᱚᱣᱟᱜ ᱥᱟᱱᱛᱟᱲ ᱥᱚᱢᱟᱡᱽ ᱪᱤᱠᱟᱹᱛᱮ ᱱᱩᱱᱟᱹᱜ ᱛᱟᱭᱚᱢ ᱨᱮ ᱢᱮᱱᱟᱜᱼᱟ᱾
ᱟᱪᱪᱷᱟ ᱟᱵᱚᱣᱟᱜ ᱥᱟᱱᱛᱟᱲ ᱥᱚᱢᱟᱡᱽ ᱱᱤᱭᱮ ᱵᱟᱝ᱾
ᱦᱮᱸ
ᱟᱪᱪᱷᱟ
ᱢᱟᱱᱮ ᱠᱟᱹᱣᱰᱤ ᱟᱹᱨᱤᱛᱮ᱾ ᱥᱮ ᱤᱭᱟᱹᱛᱮ ᱮᱰᱩᱠᱮᱥᱚᱱ ᱫᱤᱠ ᱫᱤᱭᱮᱛᱮ ᱪᱮᱫᱟᱜ ᱵᱚᱱ ᱛᱟᱭᱚᱢ ᱟᱠᱟᱱᱟ᱾
ᱟᱪᱪᱷᱟ ᱴᱷᱤᱠ ᱜᱮᱭᱟ᱾ ᱛᱟᱦᱚᱞᱮ ᱜᱚᱝᱠᱮ ᱢᱟᱱᱮ ᱱᱚᱣᱟ ᱜᱤᱧ ᱞᱟᱹᱭᱼᱟ ᱦᱮᱸᱥᱮ᱾
ᱟᱵᱚᱣᱟᱜ ᱡᱟᱦᱟᱸ ᱢᱟᱱᱮ ᱞᱟᱦᱟ ᱛᱮᱱᱟᱜ᱾ ᱞᱟᱦᱟᱛᱮᱱ ᱡᱟᱦᱟᱸ ᱟᱵᱚᱨᱮᱱ ᱦᱟᱲᱟᱢ ᱦᱟᱯᱲᱟᱢ ᱠᱚ ᱟᱨᱠᱤ ᱦᱮᱸᱥᱮ᱾
ᱦᱮᱸ
ᱩᱱᱟᱹᱜ ᱞᱟᱦᱟᱛᱮ ᱩᱱᱟᱹᱜ ᱮᱰᱩᱠᱮᱥᱚᱱ ᱢᱟᱱᱮ ᱵᱟᱠᱚ ᱧᱟᱢ ᱟᱠᱟᱫᱟ᱾ ᱡᱮᱦᱮᱛᱩ ᱟᱵᱚ ᱨᱮᱜᱮᱡ ᱵᱚᱱ ᱛᱟᱦᱮᱸ ᱠᱟᱱᱟ ᱵᱤᱨ ᱜᱟᱡᱟᱲ ᱠᱚᱨᱮ ᱵᱚᱱ ᱛᱟᱦᱮᱱ ᱛᱟᱦᱮᱱᱟ ᱦᱟᱱᱛᱮ ᱱᱟᱛᱮ᱾ ᱦᱮᱸ ᱫᱟᱬᱟ ᱵᱟᱲᱟᱭ ᱛᱟᱦᱮᱸᱫ ᱠᱚ ᱟᱵᱚᱨᱮᱱ ᱯᱩᱨᱩᱫᱷᱩᱞ ᱠᱚ ᱢᱟᱱᱮ ᱰᱟᱝᱨᱤ ᱜᱩᱯᱤ ᱚᱱᱮ ᱚᱱᱠᱟᱱᱟᱜ ᱢᱤᱫᱴᱮᱱ᱾ ᱢᱤᱫᱴᱟᱝ ᱥᱤᱪᱩᱭᱮᱥᱚᱱ ᱨᱮᱵᱚᱱ ᱛᱟᱦᱮᱸ ᱠᱟᱱᱟ ᱦᱮᱸ ᱥᱮ᱾
ᱦᱮᱸ ᱜᱚᱝᱠᱮ
ᱛᱟᱯᱚᱨ ᱛᱟᱞᱦᱮ ᱦᱟᱹᱱᱤ ᱱᱟᱹᱭᱟᱹᱜ ᱚᱲᱟᱜ ᱨᱮ᱾ ᱮ ᱠᱟᱹᱢᱤ ᱠᱟᱹᱲᱢᱤ ᱦᱮᱸ ᱥᱮ᱾ ᱛᱟᱦᱚᱞᱮ ᱟᱵᱚᱨᱮᱱ ᱯᱩᱨᱩᱫᱷᱩᱞ ᱠᱚ ᱢᱟᱱᱮ ᱵᱟᱠᱚ ᱯᱟᱲᱦᱟᱣ ᱫᱟᱲᱮ ᱠᱟᱣᱫᱟ ᱥᱮ ᱮᱠᱷᱚᱱᱳ ᱯᱚᱨᱡᱚᱱᱛᱚ᱾ ᱟᱹᱰᱤᱜᱟᱱ ᱢᱟᱱᱮ ᱯᱚᱨᱤᱵᱟᱨ ᱨᱮᱜᱮ ᱧᱮᱞᱚᱜᱚᱜᱼᱟ ᱮᱠᱷᱚᱱ ᱢᱤᱫᱴᱟᱝ ᱯᱟᱲᱦᱟᱜ ᱨᱮᱱᱟᱜ ᱯᱚᱨᱤᱵᱮᱥ ᱟᱹᱣᱨᱤ ᱛᱮᱭᱟᱨ ᱟᱠᱟᱱᱟ᱾ ᱢᱟᱱᱮ ᱮᱠᱷᱱᱳ ᱟᱭᱨᱤ ᱛᱮᱭᱟᱨᱚᱜ-ᱟ ᱟᱨᱠᱤ ᱦᱮᱸᱥᱮ᱾ ᱛᱚ ᱚᱱᱟᱜᱮ᱾ ᱞᱟᱦᱟᱠᱷᱱᱟᱜ ᱮᱠᱷᱚᱱᱚ ᱯᱤᱪᱷᱲᱟᱹ ᱨᱮᱜᱮ ᱢᱮᱱᱟᱜ ᱵᱚᱱᱟ ᱚᱱᱟ ᱨᱮᱱᱟᱜ ᱵᱤᱥᱛᱟᱨᱤᱛᱚ ᱟᱨᱠᱤ ᱵᱤᱥᱛᱟᱨᱤᱛᱚ ᱪᱮᱫ ᱞᱮᱠᱟ ᱵᱤᱥᱛᱟᱨᱤᱛᱚ ᱵᱷᱟᱵ ᱞᱟᱝ ᱜᱚᱞᱯᱚᱭᱟ ᱥᱮ᱾ ᱪᱮᱫ ᱞᱮᱠᱟ ᱞᱟᱝ᱾
ᱦᱮᱸ ᱜᱚᱝᱠᱮ ᱠᱟᱹᱴᱤᱡ ᱠᱟᱹᱴᱤᱡ ᱢᱟᱱᱮ ᱦᱟᱯᱮ ᱤᱧ ᱚᱫᱷᱮᱠᱴᱟᱧ ᱞᱟᱹᱭ ᱞᱮᱜᱮ ᱛᱟᱯᱚᱨᱮ ᱟᱨ ᱟᱢ ᱞᱟᱹᱭ ᱛᱟᱞᱟᱝ ᱢᱮᱸ ᱦᱮ ᱥᱮ᱾ ᱢᱟᱱᱮ ᱤᱧᱟᱹᱜ ᱟᱭ ᱩᱢᱟᱹᱱ ᱚᱠᱟ ᱞᱮᱠᱟ ᱦᱩᱭᱩᱜ ᱠᱟᱱᱟ ᱦᱮᱸᱥᱮ᱾
ᱟᱪ ᱦᱮᱸ ᱦᱮᱸ
ᱥᱟᱱᱛᱟᱲ ᱥᱚᱢᱟᱡᱽ ᱨᱮ ᱚᱞᱚᱜ ᱯᱟᱲᱦᱟᱣ ᱫᱤᱠ ᱫᱤᱭᱮ ᱫᱚ ᱪᱤᱠᱟᱹ ᱛᱮᱵᱚᱱ ᱛᱟᱭᱚᱢ ᱠᱟᱱᱟ ᱵᱟᱠᱷᱟᱡ ᱢᱟᱱᱮ᱾ ᱟᱵᱚᱣᱟᱜ ᱫᱚ ᱡᱷᱚᱛᱚ ᱠᱤᱪᱷᱩ ᱜᱮ ᱢᱮᱱᱟᱜ ᱛᱟᱵᱚᱱᱟ ᱢᱮᱱᱠᱷᱟᱱ᱾ ᱚᱱᱠᱟᱱᱟᱜ ᱤᱭᱟᱹ ᱠᱟᱹᱢᱤ ᱵᱟᱵᱚᱱ ᱠᱚᱨᱟᱣ ᱫᱟ ᱡᱮᱢᱚᱱ᱾ ᱵᱷᱟᱜᱮ ᱵᱷᱟᱜᱮ ᱥᱮᱪᱮᱫ ᱵᱟᱵᱚᱱ ᱤᱭᱟᱹᱮᱫᱟ ᱟᱵᱚᱣᱟᱜ ᱨᱟᱹᱥᱠᱟᱹ ᱜᱮᱛᱟᱵᱚᱱ ᱡᱟᱥᱛᱤ ᱠᱷᱟᱡ᱾ ᱛᱩᱢᱫᱟᱜ ᱴᱟᱢᱟᱠᱛᱮᱫ ᱫᱚᱢᱮ ᱵᱚᱱ ᱨᱟᱹᱥᱠᱟᱹᱭᱮᱫᱼᱟ᱾ ᱢᱮᱱᱠᱷᱟᱱ ᱚᱱᱟ ᱨᱮᱜᱮ ᱢᱚᱱᱮ ᱫᱚ ᱚᱨᱚᱜ ᱠᱟᱱ ᱛᱟᱵᱚᱱᱟ ᱢᱮᱱᱠᱷᱟᱱ ᱯᱟᱲᱦᱟᱜ ᱫᱤᱠ ᱫᱤᱭᱮ ᱡᱟᱦᱟᱸ ᱨᱟᱹᱥᱠᱟᱹ ᱧᱟᱢᱚᱜᱼᱟ ᱚᱱᱟ ᱫᱤᱠ ᱫᱤᱭᱮᱫᱚ ᱵᱟᱵᱚᱱ᱾ ᱢᱟᱱᱮ ᱛᱩᱢᱫᱟᱜ ᱴᱟᱢᱟᱠ ᱛᱮᱦᱚᱸ ᱢᱟᱹᱱ ᱧᱟᱢᱚᱜᱼᱟ ᱚᱱᱟ ᱫᱚ ᱦᱟᱠᱷᱟᱡ ᱟᱠᱷᱲᱟ ᱛᱟᱞᱟᱨᱮ ᱢᱮᱱᱠᱷᱟᱱ ᱚᱞᱚᱜ᱾ ᱚᱞᱚᱜ ᱯᱟᱲᱦᱟᱣ ᱛᱮ ᱡᱟᱦᱟᱸ ᱢᱟᱹᱱ ᱧᱟᱢᱚᱜᱼᱟ, ᱱᱚᱣᱟ ᱫᱚ ᱜᱳᱴᱟ ᱫᱤᱥᱚᱢ ᱛᱟᱞᱟᱨᱮ ᱥᱮ ᱪᱮᱫ ᱵᱤᱱ ᱞᱟᱹᱭᱼᱟ᱾
ᱮᱠᱫᱚᱢ ᱱᱚᱣᱟ ᱫᱚ ᱮᱠᱫᱚᱢ ᱮᱠᱟᱞ ᱥᱟᱹᱨᱤ ᱠᱟᱛᱷᱟ ᱠᱟᱱᱟ ᱜᱚᱢᱠᱮ
ᱟᱵᱚ ᱫᱚ ᱴᱷᱤᱠ ᱟᱪᱷᱮ ᱟᱵᱚᱣᱟᱜ ᱟᱭᱰᱮᱱᱴᱤᱴᱤ ᱫᱚ ᱤᱭᱟᱹ ᱥᱮ ᱩᱯᱨᱩᱢ ᱫᱚ ᱦᱩᱭᱩᱜ ᱠᱟᱱ ᱛᱟᱵᱚᱱᱟ ᱚᱱᱟ ᱮᱱᱮᱡ ᱥᱮᱨᱮᱧ ᱥᱮ ᱪᱮᱫ? ᱟᱨ ᱱᱚᱜᱼᱚᱭ ᱡᱮ ᱟᱵᱚ ᱢᱤᱫᱴᱟᱝ ᱤᱭᱟᱹ ᱚᱞᱚᱜ ᱯᱟᱲᱦᱟᱣ ᱦᱚᱸ ᱢᱤᱫᱴᱟᱝ ᱢᱟᱨᱟᱝ ᱩᱯᱨᱩᱢ ᱠᱟᱱᱟ ᱥᱮ ᱟᱵᱚ ᱱᱚᱣᱟ ᱫᱤᱥᱚᱢ ᱨᱮᱱ ᱦᱚᱲ ᱠᱚ ᱴᱷᱤᱠᱟᱹ ᱫᱟᱲᱭᱟᱵᱚᱱᱟ ᱢᱮᱱᱠᱷᱟᱱ ᱱᱚᱣᱟ ᱫᱚ ᱵᱟᱵᱚᱱ ᱪᱤᱱᱛᱟᱹᱭ ᱫᱟ ᱟᱵᱚ ᱫᱚ ᱥᱮᱨᱯᱷ ᱛᱩᱢᱫᱟᱜ, ᱴᱟᱢᱟᱠ ᱟᱛᱮ ᱜᱮ ᱩᱯᱨᱩᱢ ᱵᱚᱱ ᱠᱷᱚᱠᱚᱭ ᱠᱟᱱᱟ᱾ ᱚᱸᱰᱮ ᱫᱚ ᱥᱮᱨᱯ ᱟᱵᱚᱨᱮᱱ ᱦᱚᱲ ᱜᱮᱠᱚ ᱩᱯᱨᱩᱢ ᱵᱚᱱᱟ᱾ ᱢᱟᱱᱮ ᱮᱴᱟᱜ ᱫᱤᱥᱚᱢ ᱨᱮᱱ ᱮᱴᱟᱜ ᱦᱚᱲ ᱠᱚᱫᱚ ᱵᱟᱠᱚ ᱴᱷᱤᱠᱟᱹᱜ ᱵᱚᱱᱟ ᱫᱮᱵᱮᱜ ᱡᱮᱢᱚᱱ ᱫᱤᱠᱳ ᱪᱷᱟᱹᱛᱤᱠ ᱫᱚ ᱵᱟᱵᱚ ᱴᱷᱤᱠᱟᱹ ᱵᱟᱠᱚ ᱴᱷᱤᱠᱟᱹ ᱵᱚᱱᱟ᱾ ᱚᱞᱚᱜ ᱯᱟᱲᱦᱟᱣ ᱛᱮ ᱡᱩᱫᱤ ᱵᱚᱱ ᱞᱟᱦᱟᱜᱼᱟ ᱮᱱᱰᱮᱠᱷᱟᱱ ᱫᱤᱠᱩ ᱪᱷᱟᱹᱛᱤᱠ ᱠᱚ ᱴᱷᱤᱠᱟᱹ ᱫᱟᱲᱮᱭᱟᱵᱚᱱᱟ ᱥᱮ ᱪᱮᱫ ᱵᱤᱱ ᱞᱟᱹᱭᱟ?
ᱮᱠᱟᱞ ᱮᱠᱟᱞ ᱜᱮ ᱜᱚᱝᱠᱮ ᱱᱚᱣᱟ ᱨᱮᱱᱟᱜ ᱢᱟᱱᱮ ᱪᱮᱫ ᱤᱧ ᱞᱟᱹᱭᱟ? ᱢᱟᱱᱮ ᱛᱩᱢᱫᱟᱜ, ᱴᱟᱢᱟᱠ ᱛᱮᱫᱚ ᱚᱱᱟ ᱵᱚᱪᱷᱚᱨ ᱨᱮ ᱚᱱᱟ ᱢᱤᱫ ᱫᱤᱱ ᱜᱮ ᱡᱟᱢ ᱨᱟᱹᱥᱠᱟᱹ ᱠᱮᱫ᱾ ᱚᱱᱟ ᱟᱠᱷᱲᱟ ᱛᱟᱞᱟᱨᱮ ᱢᱤᱫ ᱫᱤᱱ ᱨᱮᱱᱟᱜ ᱚᱱᱟ ᱚᱱᱟ ᱨᱟᱹᱥᱠᱟᱹ ᱜᱮ ᱵᱤᱥᱟᱞ ᱨᱟᱹᱥᱠᱟᱹ ᱛᱟᱵᱚᱱ ᱚᱱᱟ ᱨᱟᱹᱥᱠᱟᱹ ᱵᱚᱱ ᱧᱟᱢ ᱞᱮᱠᱷᱟᱱ ᱢᱟᱱᱮ ᱟᱵᱚ ᱵᱚᱱ ᱢᱚᱱᱮᱭᱟ ᱢᱟᱱᱮ ᱤᱧ ᱫᱚ ᱵᱤᱥᱟᱞ ᱤᱧ ᱵᱮᱯ ᱯᱟᱨ ᱜᱮᱭᱟ ᱚᱱᱟ ᱢᱤᱫ ᱫᱤᱱ᱾ ᱚᱞᱚᱜ ᱯᱟᱲᱦᱟᱣ ᱛᱮ ᱥᱮᱬᱟ ᱞᱮᱱᱠᱷᱟᱱ ᱢᱟᱱᱮ ᱟᱵᱚ ᱥᱟᱨᱟ ᱵᱚᱪᱷᱚᱨᱮᱢ ᱡᱮ ᱢᱟᱱᱮ ᱢᱟᱱᱮ ᱥᱟᱨᱟ ᱵᱚᱪᱷᱚᱨ ᱥᱟᱨᱟᱫᱤᱱ ᱠᱚ ᱦᱚ-ᱦᱚᱲ ᱠᱚ ᱩᱨᱩᱢ ᱢᱮᱭᱟ᱾ ᱚᱱᱟ ᱫᱚ ᱟᱵᱚ ᱢᱤᱫᱴᱟᱝ ᱢᱟᱱᱮ ᱵᱟᱵᱚᱱ ᱵᱩᱡᱽ ᱫᱟᱲᱮᱭᱟᱜ ᱠᱟᱱᱟ ᱦᱮᱸᱥᱮ᱾ ᱟᱵᱚᱣᱟᱜ ᱢᱟᱭᱤᱱᱥᱮᱴ ᱮᱠᱷᱚᱱᱚ ᱟᱣᱨᱤᱭ ᱛᱮᱭᱟᱨᱚᱜ ᱛᱟᱵᱚᱱᱟ᱾
ᱦᱮᱸ ᱦᱮᱸ᱾ ᱚᱱᱟᱜᱮ ᱦᱟᱸᱜ ᱠᱟᱡ ᱱᱤᱛᱚᱜ ᱢᱟ ᱧᱮᱞᱚᱜ ᱠᱟᱱᱟ ᱟᱵᱟᱨ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱚᱱᱮ ᱯᱟᱛᱟ ᱪᱷᱟᱛᱟ ᱨᱮ ᱮᱢᱚᱱ ᱠᱚ ᱢᱟᱛᱟᱣ ᱠᱟᱱᱟ ᱱᱚᱝᱠᱟ ᱫᱚ ᱥᱮ ᱟᱨᱚᱧ ᱧᱮᱞᱫᱟ ᱡᱟᱜᱮ ᱰᱮᱵᱷᱞᱚᱯ ᱦᱩᱭᱩᱜ ᱠᱟᱱ ᱛᱟᱦᱮᱸᱼᱟ ᱥᱟᱱᱛᱟᱲ ᱥᱚᱢᱟᱡᱽ, ᱟᱵᱟᱨ ᱱᱚᱝᱠᱟ ᱫᱚ ᱟᱵᱟᱨ ᱞᱟᱛᱟᱨ ᱥᱮᱫ ᱟᱬᱜᱚ ᱤᱫᱤᱜᱼᱟ᱾
ᱮᱠᱫᱚᱢ ᱱᱚᱣᱟ ᱱᱚᱣᱟ ᱫᱚ ᱜᱚᱝᱠᱮ ᱱᱚᱣᱟ ᱫᱚ ᱢᱟᱱᱮ ᱟᱹᱰᱤ ᱢᱟᱱᱮ ᱧᱩᱛᱟᱹᱛ ᱢᱤᱫᱴᱟᱝ ᱰᱟᱦᱟᱨ ᱦᱤᱛᱳᱜ ᱢᱟᱱᱮ ᱡᱟᱦᱟᱸ ᱚᱨᱜᱮᱥᱴᱟᱨ ᱟᱨᱠᱤ, ᱱᱟᱭᱤᱴ ᱯᱨᱳᱜᱨᱟᱢ ᱦᱮᱸᱥᱮ, ᱢᱟᱱᱮ ᱡᱟᱦᱟᱸᱭ ᱱᱩᱠᱩ ᱜᱟᱨᱡᱮᱱ ᱠᱚ ᱱᱚᱜᱼᱚᱭ ᱡᱮ ᱜᱤᱫᱽᱨᱟᱹ ᱠᱚᱠᱳ ᱠᱩᱞᱮᱫ ᱠᱚᱣᱟ᱾ ᱟᱵᱚ ᱱᱚᱜ-ᱚᱭ ᱥᱳᱥᱟᱞ ᱢᱤᱰᱤᱭᱟ ᱛᱟᱞᱮᱨᱮ ᱫᱤᱱ ᱫᱤᱱ ᱛᱮ ᱞᱟᱦᱟ ᱛᱮᱫᱚ ᱠᱟᱹᱴᱤᱡ ᱪᱮᱫᱠᱟ ᱵᱚᱱ ᱧᱮᱞ ᱛᱟᱦᱮᱱᱟ? ᱦᱮᱸ ᱵᱟᱝᱢᱟ ᱱᱚᱸᱰᱮ ᱠᱷᱚᱱ ᱚᱱᱠᱟ ᱠᱚ ᱪᱷᱟᱯᱨᱤ ᱠᱚ ᱮᱱᱮᱡ ᱠᱮᱫᱟ ᱴᱷᱤᱠ ᱜᱮᱭᱟ, ᱠᱚ ᱛᱷᱚᱲᱟ ᱛᱷᱚᱲᱟ ᱦᱳᱭᱱᱟ ᱛᱷᱚᱲᱟ ᱛᱷᱚᱲᱟ ᱦᱳᱭᱱᱟ᱾ ᱛᱟᱯᱚᱨᱮ ᱟᱨᱚ ᱡᱟᱹᱥᱛᱤᱭᱮᱱᱟ ᱟᱨᱦᱚᱸ ᱡᱟᱹᱥᱛᱤᱭᱮᱱᱟ ᱟᱨᱦᱚᱸ ᱡᱟᱹᱥᱛᱤᱭᱮᱱᱟ ᱢᱟᱱᱮ ᱚᱱᱟ ᱞᱮᱵᱷᱮᱞ ᱫᱚ ᱪᱮᱛᱟᱱ ᱥᱮᱫ ᱜᱮ ᱨᱟᱠᱟᱵ ᱤᱫᱤᱜ ᱠᱟᱱᱟ ᱦᱮᱸ ᱥᱮ, ᱛᱚ ᱚᱱᱟᱜᱮ ᱟᱵᱚᱨᱮᱱ ᱜᱟᱨᱡᱮᱱ ᱠᱚ ᱢᱟᱱᱮ ᱵᱟᱠᱚ ᱵᱩᱡᱮᱫᱼᱟ ᱡᱮ ᱢᱟᱱᱮ ᱜᱤᱫᱽᱨᱟᱹ ᱪᱤᱠᱟᱹᱭᱮᱫ ᱛᱤᱧᱟᱹᱭ ᱢᱟᱱᱮ ᱢᱤᱫᱴᱟᱝ ᱠᱩᱲᱤ ᱜᱤᱫᱽᱨᱟᱹ ᱢᱤᱫᱴᱟᱝ ᱵᱷᱤᱰᱭᱳᱧ ᱧᱮᱞ ᱠᱮᱭᱟ ᱢᱤᱫᱴᱟᱝ ᱠᱩᱲᱤ ᱜᱤᱫᱽᱨᱟᱹ ᱦᱟᱱᱮ ᱠᱚᱲᱟ ᱛᱟᱞᱟᱨᱮ ᱤᱭᱟᱹ ᱠᱟᱛᱮᱫ ᱢᱟᱱᱮ ᱮᱢᱚᱱ ᱢᱤᱫᱴᱟᱝ--‌ ᱚᱱᱮ ᱚᱝᱠᱟ ᱢᱤᱫᱴᱟᱝ ᱥᱤᱱ ᱠᱚ ᱠᱨᱤᱭᱮᱴ ᱠᱟᱜᱼᱟ ᱢᱟᱱᱮ ᱡᱟᱦᱟᱸ ᱫᱚ ᱢᱟᱱᱮ ᱚᱥᱚᱥᱛᱤᱠᱚᱨ ᱡᱤᱱᱤᱥ ᱠᱟᱱᱟ᱾
ᱦᱮᱸ ᱢᱟᱱᱮ ᱚᱱᱟ ᱧᱮᱞ ᱡᱚᱝ ᱛᱮᱦᱚᱸ ᱞᱟᱡᱟᱣ ᱜᱮᱢ ᱵᱩᱡᱷ
ᱦᱩᱸ ᱞᱟᱡᱟᱣ ᱜᱮᱢ ᱵᱩᱡᱷᱟᱹᱣᱟ᱾
ᱤᱧ ᱫᱩᱧ ᱢᱮᱱᱟ ᱜᱚᱝᱠᱮ ᱱᱟᱦᱟᱜ ᱟᱵᱚᱣᱟᱜ ᱤᱭᱟᱹᱨᱮ ᱱᱚᱜᱼᱚ ᱱᱚᱝᱠᱟ ᱪᱟᱞᱟᱜ ᱠᱟᱱᱟ ᱚᱫᱽᱫᱷᱮᱠ ᱚᱫᱽᱫᱷᱮᱠ ᱧᱮᱞ ᱦᱩᱭᱩᱜ ᱠᱟᱱᱟ ᱡᱮ ᱤᱭᱟᱹ ᱢᱟᱱᱮ ᱦᱟᱴ ᱯᱟᱴᱟ ᱦᱟᱛ ᱯᱟᱴᱟ ᱥᱮ ᱯᱚᱨᱚᱵᱽ ᱧᱮᱞ ᱫᱚ ᱞᱟᱦᱟ ᱞᱟᱦᱟ ᱜᱤᱫᱽᱨᱟᱹᱭ ᱥᱟᱹᱛᱮ ᱛᱟᱭᱟ ᱢᱮᱱᱠᱷᱟᱱ ᱯᱟᱲᱦᱟᱣ ᱚᱠᱛᱚ ᱨᱮᱫᱚ ᱢᱟᱹᱭ ᱥᱮ ᱵᱟᱹᱵᱩᱭ ᱟᱲᱤ ᱞᱮᱠᱷᱟᱱ ᱟᱫᱚ ᱵᱟᱭ ᱠᱳᱞᱮᱭᱟ ᱚᱸᱰᱮ ᱫᱚ᱾ ᱭᱟ ᱵᱟᱭ ᱠᱩᱥᱤᱜ ᱠᱟᱱᱟ ᱵᱟᱭ ᱯᱟᱲᱦᱟᱣ ᱵᱟᱭ ᱯᱟᱲᱦᱟᱣ ᱫᱟᱲᱮᱭᱟᱜ ᱠᱟᱱᱟ ᱢᱮᱱᱠᱷᱟᱱ ᱦᱟᱴ ᱯᱟᱛᱟ ᱨᱮᱫᱚ ᱛᱟᱲᱟᱛᱟᱹᱲᱤ ᱥᱟᱹᱛᱮᱭᱟ ᱢᱟ ᱵᱟᱹᱵᱩ ᱢᱟ ᱢᱟᱹᱭ ᱥᱟᱹᱛ ᱦᱚᱫᱚᱜ ᱢᱮ ᱪᱚ ᱵᱟᱹᱜᱤᱭᱟᱵᱚᱱ ᱠᱟᱱᱟ ᱠᱚ᱾ ᱚᱱᱛᱮ ᱠᱷᱟᱱ ᱛᱟᱲᱟᱛᱟᱹᱲᱤ ᱢᱮᱱᱠᱷᱟᱱ ᱚᱞᱚᱜ ᱯᱟᱲᱦᱟᱜ ᱨᱮᱫᱚ ᱱᱚᱝᱠᱟ ᱛᱟᱭᱚᱢ ᱜᱮ᱾
ᱮᱠᱫᱚᱢ ᱱᱚᱣᱟᱫᱚ ᱮᱠᱟᱞ ᱥᱟᱹᱨᱤ ᱠᱟᱛᱷᱟ ᱠᱟᱱᱟ ᱜᱚᱢᱠᱮ᱾ ᱟᱵᱚ ᱦᱟᱴ ᱯᱟᱛᱟ ᱥᱮ ᱡᱟᱦᱟᱱᱟᱜ ᱫᱟᱬᱟᱱ ᱦᱮᱸ ᱥᱮ ᱦᱟᱴ ᱯᱟᱛᱟ ᱢᱟᱱᱮ ᱪᱤᱠᱟᱹᱧ ᱞᱟᱹᱭᱟ ᱟᱫᱚ ᱟᱵᱚᱨᱮᱱ ᱟᱵᱚᱣᱟᱜ ᱡᱟᱦᱟᱸ ᱢᱤᱫᱴᱟᱝ ᱤᱭᱟᱹ ᱠᱟᱱ ᱛᱟᱵᱚᱱᱟ ᱢᱟᱱᱮ ᱪᱮᱜᱠᱟᱧ ᱞᱟᱹᱭᱟ? ᱢᱮᱜ ᱴᱟᱝ ᱡᱟᱦᱟᱸ ᱚᱱᱮ ᱞᱟᱦᱟ ᱠᱷᱚᱱᱟᱜ ᱢᱤᱫ ᱴᱟᱝ ᱦᱮᱡ ᱟᱹᱜᱩᱣ ᱠᱟᱱᱟ ᱚᱱᱮ ᱚᱱᱟ ᱢᱤᱫ ᱴᱟᱝ ᱨᱮᱥ ᱵᱟᱵᱚᱱ ᱟᱲᱟᱜ ᱫᱮ ᱵᱟᱵᱚᱱ ᱟᱲᱟᱜ ᱜᱤᱲᱤ ᱫᱟᱲᱮᱭᱟᱜ ᱠᱟᱱᱟ ᱟᱨᱠᱤ᱾
ᱟᱹᱭ
ᱚᱱᱟ ᱟᱵᱚ ᱟᱲᱟᱜᱽ ᱦᱩᱭᱩᱜ ᱛᱟᱵᱚᱱᱟ ᱟᱨ ᱡᱟᱦᱟᱸ ᱢᱤᱫ ᱴᱟᱝ ᱟᱵᱚᱨᱮᱱ ᱡᱟᱦᱟᱸᱭ ᱜᱟᱨᱡᱮᱱ ᱠᱚᱸᱦᱚ ᱟᱹᱰᱤ ᱨᱚᱠᱚᱢ ᱢᱟᱱᱮ ᱟᱛᱩ ᱠᱚᱨᱮᱱ ᱜᱟᱨᱡᱮᱱ ᱠᱚᱦᱚᱸ ᱧᱮᱞ ᱦᱩᱭ ᱠᱟᱱᱟ ᱦᱟᱴ ᱯᱟᱛᱟ ᱠᱚᱨᱮ ᱪᱟᱞᱟᱣ ᱠᱟᱛᱮ ᱟᱫᱚ ᱩᱝ ᱠᱩᱣᱟᱜ ᱢᱤᱫ ᱴᱟᱝ ᱴᱟᱱ ᱫᱚ ᱪᱮᱫ ᱛᱟᱦᱮᱱᱟ ᱪᱟᱞᱟᱣ ᱠᱟᱛᱮ ᱤᱧ ᱦᱟᱱᱟᱴᱟᱜ ᱦᱟᱺᱰᱤ ᱵᱟᱹᱴᱤᱧ ᱪᱟᱞᱟᱜ-ᱟ ᱥᱮ ᱱᱚᱣᱟ ᱴᱟᱜ ᱯᱟᱹᱣᱨᱟᱹ ᱵᱷᱟᱹᱴᱤᱧ ᱪᱟᱞᱟᱜ-ᱟ ᱚᱱᱟ ᱢᱤᱫ ᱴᱟᱝ ᱚᱲᱟᱜ ᱠᱷᱚᱱᱟᱜ ᱜᱮ ᱩᱱᱠᱩ ᱢᱮᱜ ᱴᱟ ᱡᱚᱥ ᱛᱟᱦᱮ ᱛᱟᱠᱚᱣᱟ ᱡᱮ ᱯᱳᱭᱞᱳ ᱦᱟᱺᱰᱤ ᱵᱷᱟᱹᱴᱤᱧ ᱪᱟᱞᱟᱜ-ᱟ ᱛᱟᱨᱯᱚᱨ ᱡᱟᱦᱟᱱᱟᱜ ᱫᱚ ᱡᱟᱦᱟᱸ ᱜᱮ,
ᱦᱟᱸ ᱦᱟᱸ
ᱚᱱᱟ ᱢᱤ ᱴᱟᱝ ᱡᱚᱥ ᱠᱟᱛᱮ ᱠᱚ ᱪᱟᱞᱟᱜ-ᱟ ᱚᱱᱟ ᱦᱚᱛᱮᱡ ᱛᱮ ᱚᱱᱟ ᱚᱱᱠᱟ ᱢᱤᱫ ᱴᱟᱝ ᱴᱟᱱ ᱵᱤᱥᱤ ᱟᱨᱠᱤ ᱦᱟ ᱯᱟᱛᱟ ᱨᱮ ᱴᱟᱱ ᱵᱤᱥᱤ ᱢᱮᱱᱟᱜ ᱛᱟᱵᱚᱱᱟ᱾
ᱦᱮᱸ ᱮᱠᱫᱚᱢ ᱛᱟᱦᱞᱮ ᱜᱚᱝᱠᱮ ᱟᱵᱚ ᱢᱟᱱᱮ ᱥᱟᱱᱛᱟᱲ ᱥᱚᱢᱟᱡᱽ ᱢᱮᱜ ᱴᱟᱝ ᱫᱚ ᱧᱮᱞ ᱦᱳᱭ ᱱᱟ ᱡᱮ ᱥᱤᱠᱷᱱᱟᱹᱛ ᱠᱷᱟᱹᱛᱤᱨ ᱛᱮ ᱯᱤᱪᱷᱞᱟᱹ ᱨᱮ ᱢᱮᱱᱟᱜ ᱵᱚᱱᱟ ᱦᱮᱸᱥᱮ ᱟᱨᱚᱸ ᱢᱤᱜ ᱴᱟᱝ ᱢᱟᱱᱮ ᱰᱮᱵᱷᱞᱚᱯ ᱵᱟᱠᱷᱨᱟ ᱛᱮᱫᱚ ᱪᱮᱫ ᱫᱚᱨᱠᱟᱨ ᱢᱟᱱᱮ ᱤᱭᱟᱹ ᱵᱤᱜᱱᱮᱥ ᱫᱚᱨᱠᱟᱨ ᱦᱮᱸᱥᱮ ᱵᱤᱜᱱᱮᱥ ᱫᱤᱠ ᱫᱮᱭᱮ ᱛᱮ ᱟᱹᱰᱤ ᱜᱮᱵᱚᱱ ᱛᱟᱭᱚᱢ ᱠᱟᱱᱟ᱾
ᱮᱠᱟᱞ ᱜᱮ ᱮᱠᱟᱞ ᱜᱮ ᱥᱟᱹᱨᱤ ᱠᱟᱛᱷᱟ ᱠᱟᱱᱟ ᱢᱟᱱᱮ ᱵᱤᱡᱽᱱᱮᱥ ᱫᱚ ᱟᱹᱰᱤ ᱨᱚᱠᱚᱢᱟᱜ ᱵᱤᱡᱽᱱᱮᱥ ᱢᱮᱱᱟᱜ-ᱟ ᱱᱚᱜ-ᱚᱭ ᱡᱮ ᱟᱵᱚ ᱨᱮᱱ ᱟᱹᱰᱤ ᱟᱹᱰᱤ ᱜᱟᱱ ᱥᱟᱱᱛᱟᱲ ᱚᱲᱟᱜ ᱨᱮᱱ ᱧᱮᱞ ᱠᱚᱣᱟ ᱢᱮᱨᱚᱢ ᱢᱮᱱᱟᱜ ᱠᱚᱣᱟ ᱦᱮᱸ ᱥᱮ ᱢᱮᱨᱚᱢ ᱥᱤᱢ ᱢᱮᱱᱟᱜ ᱠᱚ ᱠᱚᱛᱟ ᱵᱚᱱᱟ ᱦᱮᱸ ᱥᱮ, ᱠᱤᱱᱛᱩ ᱟᱵᱚ ᱫᱚ ᱢᱟᱱᱮ ᱩᱱᱟᱹᱜ ᱮᱥᱢᱟᱴ ᱢᱟᱱᱮ ᱥᱢᱟᱨᱴ ᱵᱤᱡᱱᱮᱥ ᱫᱚ ᱵᱟᱵᱚᱱ ᱵᱟᱲᱟᱭᱟ ᱟᱵᱚ ᱥᱤᱢ ᱵᱟᱨᱭᱟ ᱜᱟᱱ ᱢᱮᱱᱟᱜ ᱠᱤᱱᱟ ᱛᱟᱦᱮ ᱱᱟᱠᱤᱱ ᱟᱨᱦᱚᱸ ᱚᱱᱠᱟ ᱠᱚ ᱦᱚᱯᱚᱱᱚᱜ ᱴᱷᱤᱠ ᱜᱮᱭᱟ ᱩᱱᱟᱹᱜ ᱢᱟᱱᱮ ᱪᱚᱨ ᱪᱚᱨᱪᱟ ᱵᱟᱵᱚᱱ ᱪᱚᱨᱪᱟᱭᱮᱜ-ᱟ ᱢᱮᱱᱠᱷᱟᱱ ᱱᱚᱜ-ᱚᱭ ᱡᱮ ᱥᱤᱢ ᱨᱮᱱᱟᱜ ᱵᱤᱡᱽᱱᱮᱥ ᱢᱤᱫ ᱴᱟᱝ ᱟᱹᱰᱤ ᱢᱟᱨᱟᱝ ᱢᱮᱜ ᱴᱟᱝ ᱵᱤᱡᱽᱱᱮᱥ ᱯᱚᱨᱤᱠᱚᱞᱯᱤᱛᱚ ᱵᱷᱟᱵᱛᱮ ᱢᱮᱜ ᱴᱟᱝ ᱮᱥᱢᱟᱴ ᱧᱚᱜ ᱵᱷᱟᱵ ᱛᱮᱵᱚᱱ ᱧᱮᱞᱟ, ᱦᱮᱸᱥᱮ ᱱᱚᱣᱟ ᱠᱤᱱᱛᱩ ᱱᱚᱣᱟ ᱠᱚ ᱢᱮᱨᱚᱢ ᱪᱟᱥ, ᱥᱮ ᱥᱤᱢ ᱪᱟᱥ ᱱᱚᱰᱮ ᱠᱷᱚᱱᱟᱜ ᱩᱱᱠᱩ ᱡᱟᱦᱟᱸᱭ ᱟᱵᱚ ᱩᱱᱠᱩ ᱫᱤᱠᱩ ᱠᱚ ᱥᱮ ᱡᱟᱦᱟᱸᱭ ᱮᱴᱟᱜ ᱤᱭᱟᱹ ᱠᱚ ᱟᱨᱠᱤ, ᱦᱮᱸ ᱥᱮ ᱱᱚᱰᱮ ᱠᱷᱚᱱᱟ ᱩᱱᱠᱩ ᱢᱟᱥᱮ ᱢᱟᱥᱮ ᱵᱟᱨ ᱯᱮ ᱞᱟᱠᱷ ᱴᱟᱠᱟ ᱠᱟᱛᱮᱫ ᱠᱚ ᱚᱨᱡᱚᱱᱮᱜ-ᱟ ᱱᱩᱠᱩ ᱥᱤᱢ ᱪᱟᱥ ᱢᱮᱨᱚᱢ ᱪᱟᱥ ᱠᱟᱛᱮᱜ ᱜᱮ, ᱢᱮᱱ ᱠᱷᱟᱱ ᱟᱵᱚ ᱱᱚᱜ-ᱚᱭ ᱢᱮᱨᱚᱢ ᱢᱮᱱᱟᱜ ᱠᱚᱛᱟ ᱠᱚᱣᱟ ᱢᱮᱱ ᱠᱷᱟᱱ ᱥᱚᱴᱷᱤᱠ ᱯᱚᱫᱽᱫᱷᱚᱛᱤ ᱥᱮ ᱥᱚᱴᱷᱤᱠ ᱮᱰᱩᱠᱮᱥᱮᱱ ᱵᱟᱹᱱᱩᱜ ᱠᱷᱟᱹᱛᱤᱨ ᱥᱮ ᱥᱚᱴᱷᱤᱠ ᱴᱨᱮᱱᱤᱝ ᱵᱟᱹᱱᱩᱜ ᱠᱷᱟᱹᱛᱤᱨ ᱟᱵᱚ ᱨᱮᱱ ᱱᱩᱠᱩ ᱢᱮᱨᱚᱢ ᱪᱟᱥ ᱢᱟᱱᱮ ᱚᱱᱠᱟ ᱢᱟᱱᱮ ᱦᱟᱭ ᱞᱮᱵᱮᱞ ᱛᱮ ᱵᱟᱠᱚ ᱫᱟᱲᱮᱭᱟᱜ ᱠᱟᱱᱟ ᱵᱟᱠᱷᱟᱡ ᱫᱚ ᱱᱚᱣᱟ ᱫᱚ ᱮᱠᱫᱚᱢ ᱢᱟᱱᱮ ᱪᱮ ᱤᱧ ᱞᱟᱹᱭᱟ ᱡᱷᱚᱛᱚ ᱜᱮ ᱢᱟᱱᱮ ᱥᱮᱛᱟᱜ ᱠᱷᱚᱱᱟᱜ ᱵᱟᱨᱚᱴᱟ ᱫᱷᱟᱹᱨᱤᱡ ᱜᱩᱯᱤ ᱠᱟᱱᱟᱭ ᱢᱮᱱ ᱠᱷᱟᱱ ᱩᱱᱤ ᱡᱩᱫᱤ
ᱢᱟᱞᱮᱜ
ᱢᱟᱱᱮ ᱟᱨ ᱢᱤᱫ ᱴᱟᱝ ᱜᱩᱯᱤ ᱠᱟᱛᱮᱫ ᱚᱱᱟ ᱥᱢᱟᱞ ᱞᱮᱵᱮᱞ ᱨᱮ ᱫᱟᱲᱮᱭᱟᱜ ᱟᱭ ᱢᱮᱱ ᱠᱷᱟᱱ ᱚᱱᱟ ᱮᱰᱩᱠᱮᱥᱚᱱ ᱵᱟᱹᱱᱩᱜ-ᱟ ᱟᱵᱚ ᱴᱷᱮᱡ᱾
ᱦᱮᱸ ᱦᱮᱸ ᱦᱮᱸ ᱮᱠᱫᱚᱢ ᱢᱟᱱᱮ ᱢᱟᱱᱮ ᱥᱚᱴᱷᱤᱠ ᱫᱟᱢ ᱛᱮᱫᱚ ᱵᱟᱠᱚ ᱧᱟᱢ ᱫᱟ ᱦᱮᱸ ᱡᱟ ᱡᱟ ᱦᱤᱥᱟᱹᱵ ᱠᱚ ᱠᱷᱟᱴᱟᱜ ᱠᱟᱱᱟ ᱚᱱᱠᱟᱱᱟᱜ ᱫᱟᱢ ᱫᱚ ᱵᱟᱠᱚ ᱧᱟᱢ ᱫᱟ ᱜᱚᱝᱠᱮ ᱛᱟᱦᱚᱞᱮ ᱟᱵᱚᱣᱟᱜ ᱤᱭᱟᱹᱨᱮ ᱥᱟᱶᱛᱟ ᱨᱮ ᱧᱮᱞᱚᱜ ᱠᱟᱱᱟ ᱡᱮ ᱢᱟᱱᱮ ᱴᱩᱠ ᱴᱟᱠ ᱵᱤᱜᱽᱱᱮᱥ ᱫᱚᱠᱚ ᱠᱚᱨᱟᱣ ᱫᱟ ᱢᱮᱱᱠᱷᱟᱱ ᱢᱟᱱᱮ ᱴᱩᱠ ᱴᱟᱠ ᱵᱤᱜᱽᱱᱮᱥ ᱵᱳᱞᱛᱮ ᱪᱮᱜ ᱠᱟ ᱦᱟᱺᱰᱤ ᱟᱠᱷᱨᱤᱧ ᱯᱟᱹᱣᱨᱟᱹ ᱟᱠᱷᱨᱤᱧ, ᱢᱮᱱᱠᱷᱟᱱ ᱟᱥᱚᱞ ᱡᱟᱦᱟᱱᱟᱜ ᱯᱷᱩᱴᱯᱟᱛ ᱫᱚᱠᱟᱱ ᱪᱟᱹᱞᱩ ᱠᱟᱛᱮᱜ ᱥᱮ ᱚᱝᱠᱟ ᱚᱱᱟ ᱠᱚᱫᱚ ᱠᱚ ᱞᱟᱡᱟᱜ-ᱟ, ᱢᱮᱱᱠᱷᱟᱱ ᱦᱟᱺᱰᱤ ᱯᱟᱹᱣᱨᱟᱹ ᱟᱹᱠᱷᱨᱤᱧ ᱨᱮᱫᱚ ᱵᱟᱠᱚ ᱞᱟᱡᱟᱜ-ᱟ, ᱱᱚᱣᱟ ᱫᱚ ᱪᱮᱫ ᱵᱤᱱ ᱞᱟᱹᱭᱟ ᱟᱹᱵᱤᱱ?
ᱮᱠᱟᱞ ᱱᱚᱣᱟ ᱫᱚ ᱮᱠᱟᱞ ᱥᱟᱹᱨᱤ ᱠᱟᱛᱷᱟ ᱵᱤᱱ ᱞᱟᱹᱭ ᱠᱟᱸᱜ ᱜᱚᱝᱠᱮ ᱢᱟᱱᱮ
ᱢᱟᱱᱮ ᱡᱩᱫᱤ ᱟᱵᱤᱱ ᱵᱤᱱ ᱧᱮᱞᱟ ᱫᱳ ᱢᱤᱫ ᱴᱟᱝ ᱢᱩᱫᱤ ᱠᱷᱟᱱᱟ ᱫᱚᱠᱟᱱ ᱠᱷᱩᱞᱟᱹᱣᱟᱭ ᱵᱤᱱ ᱡᱮ ᱵᱟᱝ ᱞᱟᱡᱟᱜ ᱠᱟᱹᱱᱟᱹᱧ ᱦᱮᱸᱥᱮ ᱛᱤᱨᱞᱟᱹ ᱡᱩᱫᱤ ᱞᱟᱹᱭᱟᱭ ᱞᱟᱡᱟᱜ ᱠᱟᱹᱱᱟᱹᱧ ᱦᱮᱸ ᱞᱟᱡᱟᱜ ᱠᱟᱹᱱᱟᱹᱧ ᱟᱨ ᱢᱮᱱᱠᱷᱟᱱ ᱦᱟᱱ ᱦᱟᱺᱰᱤ ᱯᱟᱹᱣᱨᱟᱹ ᱟᱠᱷᱨᱤᱧ ᱫᱚ ᱵᱟᱭ ᱞᱟᱡᱟᱜ ᱠᱟᱱᱟ ᱨᱟᱥᱛᱟ ᱫᱷᱟᱨᱮ ᱨᱮ ᱚᱠᱟᱨᱮ ᱟᱠᱷᱨᱤᱧ ᱫᱟᱭ ᱱᱚᱣᱟ ᱫᱚ ᱟᱡᱨᱮᱱ ᱪᱷᱟᱛᱟ ᱫᱟᱨᱮᱭᱟᱜ ᱤᱭᱟᱹ ᱯᱚ ᱯᱨᱞᱮᱢ ᱥᱮ ᱚᱠᱚᱭᱟᱜ ᱤᱭᱟᱹ ᱢᱟᱱᱮ ᱚᱠᱚᱭ ᱵᱩᱡ ᱞᱟᱹᱠᱛᱤ ᱠᱟᱱ ᱛᱟᱭᱟ ᱱᱚᱣᱟ?
ᱱᱚᱣᱟ ᱫᱚ ᱢᱟᱱᱮ ᱮᱢᱚᱱ ᱢᱤᱫ ᱴᱟᱝ ᱥᱤᱥᱴᱮᱢ ᱠᱟᱱᱟ ᱱᱚᱣᱟ ᱫᱚ ᱤᱧᱫᱩᱧ ᱢᱮᱱᱟ ᱢᱟᱱᱮ ᱱᱚᱣᱟ ᱫᱚ ᱠᱚᱲᱟ ᱢᱟᱱᱮ ᱪᱷᱟᱛᱟ ᱨᱮᱭ ᱵᱩᱡᱟ ᱤᱭᱟᱹ ᱠᱟᱱᱟᱫ ᱟᱨᱠᱤ ᱠᱚᱲᱟ ᱟᱜ ᱜᱮ ᱱᱚᱣᱟ ᱫᱚ ᱵᱩᱡ ᱫᱚᱨᱠᱟᱨ᱾ ᱟᱢ ᱢᱮᱫᱴᱟᱝ ᱢᱟᱱᱮ ᱠᱚᱲᱟ ᱪᱤᱠᱟᱹᱛᱮ ᱵᱩᱡᱟᱭ ᱞᱮᱭᱢᱮ ᱢᱟ ᱟᱡ ᱜᱮ ᱡᱩᱫᱤ ᱥᱟᱵ ᱠᱟᱜ ᱢᱮ ᱚᱝᱠᱟ ᱢᱟᱛᱟᱞᱮ ᱛᱟᱸᱦᱮᱱᱟ ᱧᱩ ᱤᱭᱟᱹ ᱠᱟᱛᱮ ᱜᱤᱛᱤᱡ ᱮ ᱛᱟᱦᱮᱱᱟ ᱛᱟᱦᱚᱞᱮ ᱩᱱᱤ ᱡᱩᱫᱤ ᱥᱚᱝᱥᱟᱨ ᱵᱟᱭ ᱪᱟᱞᱟᱣ ᱫᱟᱲᱮᱭᱟᱜᱼᱟ ᱛᱟᱦᱚᱞᱮ ᱠᱷᱟᱡ ᱫᱚ ᱡᱟᱦᱟᱸᱭ ᱟᱡ ᱵᱟᱹᱦᱩ ᱠᱟᱱᱟᱭ ᱦᱮᱸᱥᱮ ᱟᱡ ᱵᱟᱹᱦᱩ
ᱦᱮᱸ ᱩᱱᱤ ᱫᱚ ᱵᱟᱫᱽᱫᱷᱚᱛᱮ ᱯᱟᱹᱣᱨᱟᱹ ᱦᱟᱺᱰᱤ ᱫᱚᱭ ᱟᱠᱷᱨᱤᱧ ᱜᱮᱭᱟ ᱦᱮᱸ ᱥᱮ ᱯᱟᱹᱣᱨᱟᱹ ᱦᱟᱺᱰᱤ ᱫᱚᱭ ᱟᱠᱷᱨᱤᱧ ᱜᱮᱭᱟ ᱢᱟᱱᱮ
ᱦᱮᱸ
ᱞᱟᱡ ᱫᱟᱠᱟ ᱢᱟ
ᱡᱟᱦᱟᱸᱭ ᱱᱤᱭᱟᱹ ᱦᱮᱸ ᱢᱟᱱᱮ ᱡᱟᱦᱟᱸᱭ ᱵᱟᱝ ᱡᱟᱦᱟᱸᱭ ᱢᱟ ᱥᱚᱝᱥᱟᱨ ᱫᱚ ᱡᱟᱦᱟᱸ ᱠᱟᱛᱮ ᱪᱟᱞᱟᱣ ᱦᱩᱭᱩᱜᱼᱟ ᱱᱚᱸᱰᱮ ᱧᱮᱞᱚᱜ ᱠᱟᱱᱟ ᱡᱮ ᱵᱤᱥᱤᱨ ᱵᱷᱟᱜᱽ ᱯᱷᱮᱢᱤᱞᱤ ᱨᱮᱜᱮ ᱥᱚᱝᱥᱟᱨ ᱨᱮᱱᱟᱜ ᱡᱟᱦᱟᱸ ᱢᱮᱱ ᱠᱷᱟᱢ ᱠᱷᱩᱱᱴᱤ ᱠᱟᱱᱟ, ᱚᱱᱟᱜᱮ ᱢᱟᱱᱮ ᱜᱤᱛᱤᱡ ᱜᱟᱸᱰᱮ ᱠᱟᱛᱮᱜ ᱢᱮᱱᱟᱜᱼᱟ ᱯᱟᱹᱣᱨᱟᱹ ᱧᱩ ᱠᱟᱛᱮᱜ,
ᱦᱮᱸ ᱦᱮᱸ ᱮᱠᱫᱚᱢ, ᱮᱠᱫᱚᱢ ᱮᱠᱫᱚᱢ᱾
ᱛᱟᱦᱚᱞᱮ ᱱᱩᱭ ᱫᱚ ᱵᱟᱫᱽᱫᱷᱚᱜ ᱠᱟᱱᱟᱭ ᱡᱮ ᱵᱟᱝ ᱪᱟᱞᱟᱣ ᱛᱮᱦᱚᱸ ᱵᱟᱝ ᱜᱟᱱᱚᱜ ᱠᱟᱱᱟ᱾
ᱦᱮᱸ ᱦᱮᱸ ᱢᱟᱱᱮ ᱩᱱᱟᱹᱜ ᱢᱟᱱᱮ ᱚᱠᱚᱭ ᱜᱮᱭᱟᱱᱮ ᱮᱢᱟᱭᱟ ᱦᱮᱸᱥᱮ᱾
ᱮᱠᱫᱚᱢ᱾
ᱢᱟᱱᱮ ᱟᱥᱚᱞ ᱠᱷᱩᱱᱴᱤ ᱜᱮ ᱡᱩᱫᱤ ᱟᱥᱚᱞ ᱠᱷᱩᱱᱴᱤ ᱜᱮ ᱡᱩᱫᱤ ᱤᱭᱟᱹᱜᱼᱟ ᱞᱟᱰᱮᱜᱼᱟ ᱥᱮ ᱞᱚᱸᱫᱚᱡᱚᱜᱼᱟ ᱛᱟᱦᱚᱞᱮ ᱛᱚ ᱡᱟᱦᱟᱸ ᱛᱤᱱᱟᱹᱜ ᱢᱟᱱᱮ ᱞᱟᱛᱟᱨ ᱨᱮ ᱢᱩᱫᱽ ᱤᱭᱟᱹ ᱠᱚ ᱛᱟᱦᱮᱸᱱ ᱨᱮᱦᱚᱸ ᱠᱩᱲᱤ ᱠᱟᱴ ᱠᱚ ᱛᱟᱦᱮᱸᱱ ᱨᱮᱦᱚᱸ ᱚᱱᱟ ᱛᱮᱫᱚ ᱴᱮᱠ ᱵᱟᱭ ᱮᱢᱟ᱾
ᱮᱠᱫᱚᱢ ᱟᱨ ᱢᱤᱫᱴᱟᱝ ᱦᱚᱲ ᱡᱩᱫᱤ ᱦᱮᱸ ᱜᱚᱝᱠᱮ ᱞᱟᱹᱭ ᱵᱤᱱ?
ᱦᱮᱸ ᱢᱟ ᱞᱟᱹᱭᱵᱤᱱ? ᱢᱟ ᱟᱹᱵᱤᱱ ᱞᱟᱹᱭᱵᱤᱱ ᱟᱜᱮ?
ᱢᱮᱫᱴᱟᱝ ᱦᱚᱲ ᱡᱩᱫᱤ ᱢᱟᱱᱮ ᱢᱟᱱᱮ ᱪᱮᱠᱟᱧ ᱞᱟᱹᱭᱟ ᱚᱝᱠᱟ ᱧᱩ ᱵᱩᱞ ᱠᱟᱛᱮᱜ ᱛᱟᱦᱮᱱᱟᱭ ᱩᱱᱤ ᱫᱚ ᱟᱫᱚ, ᱵᱟᱭ ᱵᱩᱡᱽ ᱫᱟᱲᱮᱭᱟᱜᱼᱟ ᱡᱮ ᱤᱧ ᱪᱮᱜ ᱤᱧ ᱪᱤᱠᱟᱹᱭᱮᱫᱟ ᱪᱮᱜ ᱵᱟᱹᱧ ᱪᱤᱠᱟᱹᱭᱫᱟ ᱤᱧ ᱮᱨᱟᱭ ᱪᱤᱠᱟᱹᱜ ᱠᱟᱱ ᱛᱤᱧᱟᱹ ᱵᱟᱭ ᱪᱤᱠᱟᱹᱜ ᱠᱟᱱ ᱛᱤᱧᱟ ᱩᱱᱤ ᱫᱚ ᱚᱱᱟ ᱠᱚᱫᱚ ᱪᱮᱫᱦᱚ ᱵᱟᱭ ᱵᱩᱪᱟ᱾ ᱦᱮᱸᱥᱮ ᱟᱫᱚ ᱚᱝᱠᱟ ᱠᱟᱛᱮᱜ ᱜᱮ ᱜᱤᱫᱽᱨᱟᱹ ᱯᱤᱫᱽᱨᱟᱹ ᱠᱚ᱾ ᱰᱷᱤᱞᱟᱹᱜ ᱠᱟᱱᱟ ᱦᱮᱸ ᱥᱮ᱾
ᱦᱮᱸ ᱦᱮᱸ ᱮᱠᱫᱚᱢ᱾ ᱟᱨ ᱩᱝᱠᱩ ᱜᱤᱫᱽᱨᱟᱹ ᱦᱚᱸ ᱢᱟᱱᱮ ᱮᱸᱜᱟᱛ ᱟᱯᱟᱛᱟᱜ ᱪᱮᱫ ᱠᱚ ᱧᱮᱞᱫᱟ ᱚᱱᱟ ᱜᱮᱠᱚ ᱠᱚᱨᱟᱣᱫᱟ ᱢᱮᱫᱴᱟᱝ ᱜᱟᱨᱡᱮᱱ ᱩᱱᱤ ᱡᱩᱫᱤ ᱯᱟᱹᱣᱨᱟᱹ ᱧᱩ ᱠᱟᱛᱮ ᱮ ᱜᱤᱛᱤᱡ ᱠᱚᱜᱼᱟ? ᱧᱮᱞ ᱢᱮ ᱦᱟᱸᱜ ᱠᱷᱟᱡ ᱩᱱᱤ ᱨᱮᱱ ᱜᱤᱫᱽᱨᱟᱹ ᱦᱚᱸ ᱥᱮᱢ ᱦᱟᱸᱜ ᱠᱷᱟᱡ ᱤᱭᱟᱹ ᱵᱟᱨᱚ ᱛᱮᱨᱚ ᱩᱢᱮᱨ ᱠᱷᱚᱱᱟᱜ ᱜᱮ ᱦᱟᱺᱰᱤ ᱯᱟᱹᱣᱨᱟᱹ ᱧᱩᱭ ᱥᱮᱬᱟᱭᱮᱜᱼᱟ ᱦᱟᱸᱠᱷᱟᱡ᱾ ᱵᱟᱨ ᱛᱮᱨᱚ ᱩᱢᱮᱨ ᱠᱷᱚᱱᱟᱜ ᱦᱟᱺᱰᱤ ᱯᱟᱹᱣᱨᱟᱹ ᱧᱩ ᱠᱚ ᱥᱮᱬᱟᱭᱮᱜᱼᱟ ᱦᱟᱸᱜ ᱠᱷᱟᱡ
ᱮᱠᱞᱟ ᱜᱚᱝᱠᱮ ᱮᱠᱟᱞ ᱜᱮ ᱢᱟᱱᱮ ᱚᱱᱮ ᱠᱟᱛᱷᱟ ᱨᱮ ᱵᱟᱠᱚ ᱞᱮᱭᱟ ᱢᱟᱱᱮ ᱟᱢ ᱡᱟᱦᱟᱸᱢ ᱧᱮᱞᱟ ᱟᱨᱠᱤ ᱟᱢᱟᱜ ᱢᱮᱫ ᱥᱟᱢᱟᱝ ᱨᱮ ᱢᱟᱱᱮ ᱟᱢ ᱦᱚᱸ ᱚᱱᱮ ᱚᱝᱠᱟ ᱜᱮᱢ ᱦᱳᱭᱳᱜᱼᱟ ᱟᱨᱠᱤ ᱚᱱᱮ ᱪᱮᱠᱟᱹᱧ ᱢᱮᱛᱟᱢᱟ ᱟᱵᱚ ᱡᱟᱦᱟᱸ ᱵᱚᱱ ᱧᱮᱞ ᱤᱫᱤᱭᱟ ᱡᱮ ᱤᱧ ᱵᱟᱵᱟᱭ ᱧᱩᱭᱫᱟ ᱛᱚ ᱤᱧ ᱵᱟᱵᱟᱭ ᱧᱩᱭᱫᱟ
ᱵᱟᱝ ᱠᱚ ᱞᱮᱭᱟ ᱫᱟᱠᱛᱟᱨ ᱨᱮᱱ ᱜᱤᱫᱽᱨᱟᱹ ᱫᱚ ᱫᱟᱠᱛᱟᱨ, ᱠᱚ ᱦᱳᱭᱳᱜᱼᱚ 'ᱩᱠᱤᱞ' ᱨᱮᱱ ᱜᱤᱫᱽᱨᱟᱹ ᱫᱚ, 'ᱩᱠᱤᱞ' ᱜᱮᱠᱚ ᱦᱳᱭᱳᱜᱼᱟ᱾ ᱢᱟᱛᱟᱞ ᱨᱮᱱ ᱜᱤᱫᱽᱨᱟᱹ ᱫᱚ, ᱢᱟᱛᱟᱞ ᱜᱮᱠᱚ ᱦᱳᱭᱳᱜᱼᱟ, ᱦᱮᱸᱥᱮ᱾
ᱮᱠᱫᱚᱢ, ᱮᱠᱫᱚᱢ᱾ ᱩᱱᱤ ᱞᱟᱹᱭᱟᱭ ᱤᱧ ᱵᱟᱵᱟ ᱧᱩᱭᱫᱟ, ᱤᱧ ᱫᱚ ᱪᱮᱹᱜ ᱪᱤᱜᱟᱹᱜ ᱛᱤᱧᱟ, ᱦᱮᱸᱻ᱾
ᱦᱟ᱾ ᱱᱚᱜᱼᱚ ᱱᱚᱝᱠᱟ ᱜᱚᱝᱠᱮ, ᱛᱟᱦᱞᱮ ᱜᱚᱝᱠᱮ, ᱱᱚᱜᱼᱚᱭ ᱡᱮ ᱠᱚᱢ ᱩᱢᱮᱨ ᱨᱮᱠᱚ ᱵᱟᱯᱞᱟᱜ ᱠᱟᱱ ᱛᱟᱵᱚᱱᱟ, ᱦᱮᱸᱥᱮ ᱢᱟᱹᱭ, ᱵᱟᱹᱵᱩ ᱛᱟᱠᱚ ᱛᱟᱞᱮ ᱱᱚᱣᱟ ᱱᱤᱭᱮᱛᱮ ᱟᱢ ᱪᱮᱜ ᱮᱢ ᱞᱟᱹᱭ ᱛᱟᱵᱚᱱᱟ?
ᱜᱚᱝᱠᱮ, ᱢᱟᱱᱮ ᱦᱮᱸᱛᱟᱨ ᱡᱟᱦᱟᱸ ᱢᱮᱜᱴᱟᱝ ᱱᱚᱣᱟ ᱡᱟᱦᱟᱸ 'ᱡᱩᱜᱽ' ᱟᱨᱠᱤ ᱱᱚᱣᱟ 'ᱢᱚᱰᱟᱨᱱ ᱡᱩᱜᱽ' ᱦᱮᱸᱥᱮ! ᱛᱚ ᱱᱚᱣᱟ ᱤᱭᱟᱹ ᱨᱮᱫᱚ ᱤᱧ ᱞᱟᱹᱭᱟᱹᱧ, ᱡᱮ ᱠᱚᱢ ᱢᱮᱨ ᱫᱚ ᱚᱠᱚᱭ ᱵᱟᱹᱵᱩ ᱛᱟᱠᱚ ᱦᱚᱸ ᱡᱮᱢᱚᱱ ᱟᱞᱚ ᱠᱚ ᱢᱟᱱᱮ 'ᱵᱟᱯᱞᱟᱜ' ᱛᱟᱵᱚᱱ ᱢᱟᱠᱚ ᱦᱮᱸᱥᱮ, ᱠᱚᱢ ᱩᱢᱮᱨ ᱨᱮᱫᱚ᱾ ᱤᱧ ᱫᱩᱧ ᱞᱟᱹᱭᱟ ᱡᱚᱛᱚᱠᱠᱷᱚᱱ ᱢᱟᱱᱮ ᱟᱢ ᱡᱟᱦᱟᱱᱟᱜ ᱠᱤᱪᱷᱩ ᱱᱟ, ᱠᱤᱪᱷᱩ ᱵᱟᱢ ᱨᱳᱡᱽᱜᱟᱨ ᱫᱟᱲᱮᱜ ᱠᱟᱱᱟ ᱠᱚᱢ ᱥᱮ ᱠᱚᱢ ᱢᱟᱱᱮ ᱟᱢ ᱢᱤᱴᱟ ᱫᱤᱱ ᱪᱟᱞᱟᱣ ᱞᱮᱠᱟ ᱡᱩᱫᱤ ᱵᱟᱢ ᱨᱳᱡᱽᱜᱟᱨ ᱫᱟᱲᱮᱭᱟᱜ ᱠᱟᱱᱟ!
ᱟᱨ
ᱟᱞᱚᱢ 'ᱵᱟᱯᱞᱟ' ᱦᱟᱛᱟᱲᱚᱜᱼᱟ, ᱟᱞᱚᱯᱮ 'ᱵᱟᱯᱞᱟ' ᱦᱟᱛᱟᱲᱚᱜ ᱛᱟᱵᱚᱱᱟ᱾ ᱵᱟᱠᱷᱟᱡ ᱫᱚ ᱮᱢᱚᱱ ᱢᱮᱜᱴᱟᱝ ᱥᱤᱪᱩᱭᱮᱥᱚᱱ ᱦᱤᱡᱩᱜᱼᱟ, ᱢᱟᱱᱮ ᱟᱢ ᱮᱠ ᱛᱚ ᱚᱲᱟᱜ ᱦᱚᱸ ᱵᱟᱢ ᱛᱟᱦᱮᱸ ᱫᱟᱲᱮᱭᱟᱜᱼᱟ, ᱮᱠ ᱠᱟᱢᱤ ᱦᱚᱸ ᱵᱟᱢ ᱠᱟᱹᱢᱤ ᱫᱟᱲᱮᱭᱟᱜᱼᱟ᱾ ᱢᱟᱱᱮ ᱦᱚᱵᱚᱥᱛᱷᱟ ᱠᱷᱟᱨᱟᱯ, ᱱᱚᱝᱠᱟ ᱠᱟᱛᱮᱜ ᱜᱮ ᱟᱢᱟᱜ ᱟᱢᱫᱚᱢ ᱰᱩᱵᱩᱡ ᱪᱟᱞᱟ ᱟᱨ
ᱦᱮᱸ ᱜᱚᱝᱠᱮ, ᱢᱟᱱᱮ ᱱᱚᱣᱟ ᱨᱮᱱᱟᱜ ᱩᱯᱟᱹᱭ ᱫᱩᱧ ᱢᱮᱱᱟ ᱞᱟᱥ ᱵᱚᱦᱚᱜ ᱟᱜᱮ ᱞᱟᱥᱮᱨ ᱛᱟᱢ᱾ ᱛᱟᱯᱚᱨᱮ ᱥᱚᱝᱥᱟᱨ ᱱᱟᱜ ᱫᱟᱭᱤᱛᱛᱚᱢᱚ ᱟ ᱵᱚᱦᱚᱜ ᱞᱟᱥᱮᱨ ᱛᱟᱦᱮᱸ ᱞᱮᱝᱠᱷᱟᱱ ᱡᱟᱦᱟᱸ ᱞᱮᱠᱟ ᱠᱟᱛᱮᱜ ᱵᱟᱝ ᱡᱟᱦᱟ ᱞᱮᱠᱟ ᱠᱟᱛᱮᱫ ᱫᱚ ᱥᱚᱝᱥᱟᱨ ᱫᱚᱢ ᱪᱟᱞᱟᱣ ᱜᱮᱭᱟ᱾
ᱮᱠᱟᱞ, ᱮᱠᱟᱞ᱾
ᱢᱟᱱᱮ ᱡᱷᱚᱛᱚ ᱱᱤᱛᱚᱜ, ᱱᱤᱛᱚᱣᱟᱜ ᱱᱤᱛᱚᱜ ᱴᱮᱠᱱᱳᱞᱚᱡᱤᱣ ᱡᱩᱜᱽ ᱨᱮ ᱧᱮᱞᱚᱜ ᱠᱟᱱᱟ ᱡᱮ 'ᱮᱰᱩᱠᱮᱥᱮᱱ' ᱵᱟᱝᱠᱷᱟᱱ ᱫᱚ ᱪᱮᱫ ᱠᱟᱹᱢᱤ ᱦᱚᱸ ᱵᱟᱢ ᱫᱟᱲᱮᱜᱼᱟ᱾ ᱪᱟᱥ-ᱵᱟᱥ ᱨᱮᱦᱚᱸ ᱮᱰᱩᱠᱮᱥᱮᱱ ᱫᱚᱨᱠᱟᱨᱚᱜ ᱠᱟᱱᱟ᱾ ᱪᱮᱫ ᱥᱟᱨᱤᱧ ᱮᱢᱟ, ᱪᱮᱠᱠᱟ ᱠᱟᱛᱮᱜ ᱯᱚᱫᱽᱫᱷᱚᱛᱤ? ᱱᱚᱣᱟ ᱠᱚᱢᱟ ᱟᱢᱟᱜ ᱥᱮᱪᱮᱫ ᱫᱟᱨᱟᱭ ᱛᱮᱜᱮ ᱛᱚ ᱦᱳᱭᱳᱜᱼᱟ᱾ ᱥᱚᱵᱽᱡᱤᱢ ᱪᱟᱥᱟ ᱡᱚᱛᱚ 'ᱮᱰᱩᱠᱮᱥᱮᱱ' ᱫᱟᱨᱟᱭ ᱛᱮᱜᱮ᱾
ᱮᱠᱟᱞ ᱜᱮ ᱟᱨᱱ ᱱᱮᱛᱟᱨ ᱠᱟᱹᱴᱤᱡ ᱜᱤᱫᱟ. 'ᱵᱟᱯᱞᱟ' ᱢᱟᱱᱮ ᱪᱮᱫ 'ᱵᱟᱯᱞᱟᱣ', ᱵᱟᱯᱞᱟᱭᱮᱱᱟᱢ ᱟᱨ ᱠᱟᱹᱴᱤᱡ ᱡᱟᱦᱟᱸᱭ ᱢᱟᱱᱮ ᱚᱝᱠᱟ ᱠᱚᱢ ᱢᱮᱨ ᱠᱟᱱ ᱛᱟᱠᱚᱣᱟ ᱩᱝᱠᱩ ᱨᱮᱱ, ᱢᱟᱱᱮ ᱴᱮᱝ ᱜᱤᱫᱽᱨᱟᱹᱭ ᱡᱟᱱᱟᱢᱮᱭᱟ ᱚᱱᱟ ᱨᱮᱦᱚᱸ ᱛᱚ ᱢᱤᱜᱴᱟᱝ ᱟᱰᱤ ᱢᱟᱨᱟᱝ, ᱢᱤᱜᱴᱟᱝ ᱯᱨᱚᱵᱽᱞᱮᱢ ᱠᱟᱱᱟ ᱥᱮ ᱱᱚᱣᱟ ᱠᱚᱫᱚ᱾
ᱦᱮᱸ, ᱦᱮᱸ, ᱦᱮᱸ, ᱮᱠᱫᱚᱢ᱾